ᱦᱮᱞᱳ ᱦᱮᱸ ᱦᱮᱸ
ᱦᱮᱞᱳ ᱡᱚᱦᱟᱨ ᱜᱮ ᱜᱚᱢᱠᱮ ᱦᱮᱞᱳ᱾
ᱦᱮᱸ ᱦᱮᱸᱡᱚᱢᱚᱜ ᱠᱟᱱᱟ ᱡᱚᱦᱟᱨᱜᱤ᱾
ᱡᱚᱦᱟᱨ ᱜᱮ ᱪᱮᱠᱟᱹᱭ ᱫᱟᱵᱮᱱ ᱜᱚᱝᱠᱮ ᱞᱟᱹᱭ ᱵᱮᱱ ᱦᱮᱸ ᱟᱸᱡᱚᱢ
ᱚᱸᱭ ᱫᱩᱲᱩᱵ ᱵᱟᱲᱟ ᱦᱩᱭᱩ ᱟᱠᱟᱱᱟ ᱦᱚᱸ ᱚᱱᱠᱟ ᱫᱚ ᱯᱷᱤᱨᱤ ᱜᱮ ᱢᱮᱱᱟᱜ ᱞᱤᱧᱟᱹ ᱢᱮᱱᱟᱜ ᱫᱚ ᱱᱤᱭᱟᱹ ᱜᱷᱟᱹᱲᱤᱜ ᱫᱚ᱾
ᱟᱪᱪᱷᱟ ᱟᱨ ᱛᱟᱦᱚᱞᱮ ᱠᱟᱹᱢᱤ ᱠᱚᱫᱚ ᱥᱚᱵ ᱵᱮᱱ, ᱟᱹᱞᱤᱧ ᱦᱚᱸᱞᱤᱧ ᱫᱩᱲᱩᱵ ᱠᱟᱱᱟ ᱱᱚᱜᱼᱚᱭ, ᱛᱷᱚᱲᱟ ᱡᱤᱨᱟᱹᱣ ᱦᱩᱭᱩᱜ ᱠᱟᱱᱟ᱾ ᱦᱳᱭ ᱦᱩᱸ ᱦᱩᱸ ᱥᱟᱨᱟᱫᱤᱱ ᱠᱟᱹᱢᱤ ᱠᱟᱛᱮᱜ ᱛᱚ ᱟᱨ ᱡᱤᱨᱟᱹᱣ ᱛᱚ ᱫᱚᱨᱠᱟᱨ ᱥᱮ᱾
ᱦᱳᱭ ᱦᱳᱭ᱾ ᱡᱟᱦᱟᱸ ᱠᱤᱫᱩᱵ ᱵᱟᱲᱟ ᱠᱚᱫᱚ ᱦᱟᱸᱜ ᱦᱩᱭᱱᱟ ᱥᱮ ᱵᱟᱝ ᱦᱟᱸᱜ?
ᱟᱹᱣᱨᱤ ᱦᱩᱭᱩᱜᱼᱟ ᱠᱤᱫᱩᱵ ᱵᱟᱲᱟ ᱫᱚ ᱦᱟᱸᱜ ᱦᱩᱭᱩᱜᱼᱟ᱾
ᱟᱪᱪᱷᱟ ᱟᱪᱪᱷᱟ ᱦᱩᱸ ᱦᱩᱸ ᱦᱩᱸ᱾
ᱟᱫᱚ ᱛᱟᱦᱞᱮ, ᱦᱟᱸ ᱞᱟᱹᱭ ᱵᱮᱱ ᱢᱟ ᱞᱟᱹᱭ ᱵᱤᱱ, ᱟᱫᱚ ᱛᱷᱚᱲᱟ ᱵᱮᱜᱨᱟᱭᱩᱱᱰ ᱟᱣᱟᱡ ᱟᱸᱡᱚᱢᱚᱜ ᱠᱟᱱᱟ ᱦᱳᱭ ᱞᱟᱹᱭ ᱵᱮᱱ,
ᱦᱮᱸ ᱦᱮᱸ ᱚᱲᱟᱜ ᱠᱚᱨᱮ ᱜᱤ ᱱᱤᱫ ᱜᱷᱟᱹᱲᱤᱜ ᱫᱚ ᱛᱟᱦᱞᱮ,
ᱵᱟᱝᱜᱮ ᱛᱷᱚᱲᱟ ᱵᱟᱭᱨᱮ ᱥᱮᱫ ᱦᱮᱱᱟᱜ ᱞᱤᱧᱟᱹ ᱟᱫᱚ, ᱚᱱᱮ ᱚᱱᱟ ᱯᱷᱳᱱ ᱠᱚ ᱴᱟᱪ ᱮᱱ ᱠᱷᱟᱱ ᱫᱚ ᱚᱱᱮ ᱪᱟᱹᱞᱩᱭ ᱮᱱᱟ᱾
ᱚ ᱦᱚᱸᱟᱫᱚᱵ ᱛᱟᱦᱚᱞᱮ ᱪᱟᱥ ᱵᱟᱥ, ᱠᱩ ᱫᱚ ᱪᱮᱫᱠᱟ ᱦᱟᱸᱜ ᱯᱟᱥᱮ ᱛᱤᱱᱟᱹᱜ ᱥᱟᱹᱜᱤᱧ ᱯᱮ ᱞᱟᱦᱟ ᱠᱮᱫ ᱛᱟᱵᱚᱱᱟ ᱦᱟᱸᱜ?
ᱪᱟᱥᱵᱟᱥ ᱫᱚ ᱦᱩᱭ ᱫᱚ ᱦᱩᱭ ᱠᱟᱱ ᱜᱮᱭᱟ ᱠᱷᱮᱛ ᱠᱚᱨᱮ ᱞᱚᱥᱚᱫ ᱠᱟᱜ ᱜᱮᱭᱟ ᱫᱟᱜᱪ ᱨᱮᱱᱟᱜ ᱫᱟᱜᱽ ᱥᱟᱝᱚᱥᱚᱛᱹᱜᱹᱷᱚᱲᱟ ᱚᱥᱩᱵᱤᱫᱟ.?. ᱹᱹ ᱛᱚ ᱵᱩᱡᱮᱜ ᱜᱮᱭᱟᱢ ᱵᱟᱝ ᱫᱟᱜᱪ ᱠᱷᱟᱜ ᱫᱚ ᱵᱟᱝ ᱮᱸ ᱫᱚ ᱪᱟᱥᱵᱟᱥ ᱫᱚ ᱛᱷᱚᱲᱟ ᱢᱩᱥᱠᱤᱞ ᱧᱚᱜ ᱜᱮᱭᱟ ᱦᱮᱸ ᱛᱚ,
ᱦᱳᱭ ᱦᱳᱭ ᱦᱳᱭ᱾
ᱫᱟᱜᱽ ᱦᱚᱸ ᱛᱚ ᱫᱚᱨᱠᱟᱨ ᱥᱮ
ᱦᱳᱭ ᱟᱨ ᱵᱟᱭ ᱫᱟᱜᱽ ᱮᱫᱟᱼᱟ ᱫᱟᱜᱽ ᱦᱚᱸ ᱦᱮᱸ ᱫᱟᱜᱽ ᱦᱚᱸ ᱵᱟᱭ ᱫᱟᱜᱽ ᱮᱜᱼᱟ ᱦᱮᱸᱥᱮ ᱩᱱᱟᱹᱜ᱾
ᱦᱩᱸ, ᱪᱟᱥᱵᱟᱥ ᱦᱚᱲ ᱫᱚ ᱮᱠᱢᱟᱛᱨᱚ ᱡᱩᱫᱤ ᱵᱟᱢ ᱫᱟᱜᱽ ᱵᱟᱭ ᱧᱟᱢ ᱠᱷᱟᱭ ᱩᱱᱤ ᱫᱚ ᱟᱫᱚ ᱪᱮᱫ ᱜᱮ ᱵᱟᱭ ᱪᱮᱠᱟ ᱫᱟᱲᱮᱭᱟᱜᱼᱟ᱾ ᱦᱮᱸ ᱥᱮ ᱵᱟᱝ,
ᱦᱳᱭ ᱫᱟᱜᱽᱼᱫᱟᱜᱽ ᱪᱷᱟᱲᱟ ᱫᱚ ᱟᱫᱚ ᱠᱟᱹᱢᱤ ᱫᱚ ᱵᱟᱝ ᱜᱟᱱᱟᱜ ᱦᱟᱸᱜ ᱛᱚ, ᱠᱷᱮᱛ ᱠᱚᱨᱮ ᱫᱚ ᱦᱟᱸᱜ ᱵᱟᱹᱫᱽ ᱠᱚᱨᱮ ᱫᱚ ᱫᱟᱜᱽ ᱵᱟᱝ ᱛᱟᱦᱮᱱ ᱠᱷᱟᱱ ᱫᱚ ᱪᱮᱠᱟ ᱞᱟᱦᱟ ᱵᱟᱢ ᱞᱟᱦᱟ ᱫᱟᱲᱮᱭᱟᱜᱼᱟ ᱦᱟᱸᱜ ᱠᱟᱹᱢᱤ ᱦᱚᱸ᱾ ᱟᱫᱚ ᱦᱟᱸᱜ ᱟᱯᱮ ᱚᱱᱟ ᱠᱚᱨᱮ ᱫᱚ ᱦᱟᱸᱜ ᱢᱤᱱᱤ ᱠᱚᱫᱚ ᱢᱮᱱᱟᱜ ᱟᱥᱮ ᱵᱟᱱᱩᱜ ᱦᱟᱸᱜ, ᱢᱤᱱᱤ ᱠᱚ ᱛᱟᱯᱚᱨᱮ ᱚᱱᱟ ᱠᱮᱱᱮᱞ ᱠᱚ ᱡᱟᱦᱟᱸ ᱠᱚ ᱢᱮᱛᱟᱜ ᱠᱟᱱᱟ ᱦᱟᱸᱜ᱾
ᱵᱟᱝ ᱚᱱᱟ ᱠᱚᱫᱚ ᱜᱚᱝᱠᱮ ᱟᱞᱮ ᱥᱮᱫ ᱫᱚ ᱵᱟᱹᱪᱩᱜ ᱠᱟᱜᱼᱟ ᱚᱱᱟ ᱠᱚᱫᱚ᱾ ᱵᱚᱨᱫᱷᱚᱢᱟᱱ ᱫᱤᱥᱚᱢ ᱥᱮᱜ ᱦᱮᱱᱟᱜ ᱟᱠᱟᱜᱼᱟ ᱚᱱᱛᱮ ᱚᱱᱛᱮ ᱫᱚ ᱵᱮᱥᱤ ᱚᱱᱛᱮ ᱫᱚ, ᱫᱟᱜᱽ ᱨᱮᱱᱟᱜ ᱚᱥᱩᱵᱤᱫᱷᱟ ᱜᱮ ᱵᱟᱹᱪᱩᱜ ᱠᱚᱣᱟ ᱟᱢ ᱫᱚ ᱵᱟᱨᱚ ᱢᱟᱥ ᱜᱮ ᱟᱢ ᱪᱟᱥ ᱢᱮᱥᱮ ᱡᱟᱜᱮᱢ ᱪᱟᱥᱟ ᱟᱢ ᱫᱚ᱾ ᱪᱷᱚ ᱢᱟᱥ ᱟᱢ ᱦᱩᱲᱩ ᱪᱟᱥ ᱢᱮ ᱪᱷᱚ ᱢᱟᱥ ᱚᱱᱚ ᱠᱤᱪᱷᱩ ᱪᱟᱥ ᱢᱮ᱾ ᱟᱢᱫᱚᱢ ᱪᱟᱥ ᱫᱟᱲᱮᱭᱟᱜ ᱜᱮᱭᱟ ᱟᱨ ᱟᱵᱚ ᱥᱮᱫ ᱱᱟᱠᱷᱟᱱ ᱫᱚ, ᱱᱚᱛᱮ ᱟᱞᱮ ᱥᱮᱜ ᱱᱟᱠᱷᱟ ᱫᱚ ᱛᱷᱚᱲᱟ ᱫᱟᱜᱽ ᱨᱮᱱᱟᱜ ᱫᱚᱢᱮ ᱜᱮ ᱚᱥᱩᱵᱤᱫᱟ ᱫᱟᱜᱽ ᱡᱩᱫᱤ ᱵᱟᱭ ᱮᱢᱟ ᱞᱮᱭᱟ ᱪᱟᱸᱫᱚ ᱵᱚᱸᱜᱟ, ᱛᱮ ᱮᱱᱠᱷᱟᱱ ᱫᱚ ᱵᱟᱞᱮ ᱪᱤᱠᱟᱹ ᱫᱟᱲᱮᱭᱟᱜᱼᱟ ᱟᱞᱮ ᱫᱚ ᱛᱟᱣ ᱱᱚᱜᱼᱚᱭ ᱛᱷᱚᱲᱟ ᱵᱚᱦᱚᱛᱮ ᱫᱟᱜᱽ ᱠᱮᱜᱼᱟ᱾ ᱦᱚᱞᱟ ᱢᱟᱫᱮᱨ ᱠᱤᱪᱷᱩᱭ ᱫᱟᱜᱽ ᱠᱮᱭᱟ ᱚᱱᱟ ᱦᱚᱛᱮᱡ ᱛᱮ ᱛᱷᱚᱲᱟ ᱞᱚᱥᱚᱜ ᱵᱟᱲᱟ ᱦᱩᱭ ᱠᱟᱱᱟ ᱠᱷᱮᱛ ᱠᱚ ᱟᱫᱚ ᱧᱮᱞ ᱫᱟᱞᱮ ᱦᱟᱸᱜ᱾
ᱵᱷᱟᱵᱱᱟ ᱚᱱᱟ ᱫᱚ ᱫᱟᱜᱽ ᱨᱮᱱᱟᱜ ᱵᱟᱝ,
ᱦᱩᱸ,
ᱦᱳᱭ ᱚᱱᱠᱟ ᱜᱮ ᱦᱟᱸᱜ ᱡᱚᱛᱚ ᱥᱮᱫ ᱜᱮᱦᱟᱜ ᱫᱟᱜᱽ ᱫᱚ ᱵᱟᱭ ᱫᱟᱜᱽ ᱟᱫᱮᱭᱟ ᱦᱟᱸᱜ ᱚᱱᱠᱟ ᱫᱚ ᱱᱤᱛ ᱜᱷᱟᱹᱲᱤᱡ ᱫᱚ᱾ ᱟ ᱢᱮᱱᱠᱷᱟᱱ ᱪᱤᱠᱟᱭᱟᱢ ᱟᱫᱚ ᱚᱱᱛᱮᱱᱟᱜ ᱠᱟᱹᱢᱤ ᱠᱚᱦᱚᱸ ᱢᱟᱴᱷ ᱠᱚᱨᱮᱱᱟᱜ ᱠᱟᱹᱢᱤ ᱠᱚᱦᱚᱸ ᱡᱩᱫᱤ, ᱵᱟᱢ ᱞᱟᱦᱟ ᱞᱮᱠᱷᱟᱱ ᱛᱚ ᱟᱨ ᱵᱟᱝ ᱦᱩᱭᱩᱜᱼᱟ ᱦᱟᱜ᱾ ᱥᱚᱢᱚᱭ ᱦᱚᱸ ᱵᱟᱪᱩᱜᱼᱟ ᱦᱮᱸ
ᱦᱮᱸ ᱮᱵᱟᱨᱮ ᱱᱚᱛᱮ ᱡᱩᱫᱤᱢ ᱵᱤᱞᱚᱢᱟ ᱱᱚᱛᱮ ᱡᱩᱫᱤᱢ ᱵᱤᱞᱚᱢᱟ ᱛᱚ ᱦᱟᱱᱛᱮ ᱟᱨᱚ ᱟᱨᱚ ᱞᱮᱴᱚᱜ ᱛᱟᱢᱟ ᱦᱮᱸᱥᱮ ᱵᱟᱝ?
ᱦᱳᱭ ᱦᱳᱭ ᱦᱳᱭ ᱟᱫᱚ ᱡᱟ ᱚᱰᱤᱡ ᱫᱟᱜ ᱛᱤᱸᱜᱩᱱ ᱠᱟᱱᱟ ᱤᱱᱟᱹ ᱨᱮᱜᱮ ᱦᱚᱲ ᱠᱚ ᱪᱷᱩᱴᱟᱹᱣ ᱟᱠᱟᱱᱟ ᱠᱚ ᱪᱤᱠᱟᱭᱟᱢ
ᱦᱳᱭ
ᱦᱩᱸ ᱦᱩᱸ ᱦᱩᱸ ᱟᱨ ᱛᱟᱦᱞᱮ ᱵᱮᱱ ᱥᱤᱭ ᱵᱟᱲᱟ ᱠᱮᱫᱼᱟ ᱥᱮ ᱵᱟᱝ ᱦᱟᱜ ᱥᱤ ᱠᱟᱜᱼᱟ ᱵᱮᱱ
ᱦᱮᱸ ᱟᱫᱚ ᱥᱤ ᱫᱚᱞᱤᱧ ᱥᱤ ᱟᱠᱟᱜᱼᱟ
ᱦᱳᱭ ᱦᱳᱭ
ᱟᱫᱚ ᱦᱟᱸᱜ ᱧᱮᱞ ᱫᱟᱞᱤᱧᱟ ᱛᱷᱚᱲᱟ ᱛᱷᱚᱲᱟ ᱫᱟᱜ ᱫᱚᱨᱠᱟᱨ ᱜᱮ ᱫᱟᱜ ᱫᱚᱢᱮ ᱚᱥᱩᱵᱤᱫᱟ ᱜᱚᱝᱠᱮ ᱫᱟᱜ ᱨᱮᱱᱟᱜ ᱦᱮᱸ ᱥᱮ
ᱦᱩᱸ ᱦᱩᱸ ᱦᱩᱸ ᱦᱩᱸ ᱟᱫᱚ ᱱᱤᱛ ᱜᱷᱟᱹᱲᱤ
ᱚᱱᱮ ᱚᱱᱮ ᱚᱱᱟ ᱪᱤᱱᱛᱟᱹ ᱛᱮᱜᱮ, ᱚᱱᱮ ᱚᱱᱟ ᱪᱤᱱᱛᱟᱹ ᱪᱤᱠᱟᱭᱟᱵᱚᱱ ᱟᱵᱚ ᱵᱟᱵᱚᱱ ᱪᱟᱥ ᱫᱟᱲᱮᱭᱟᱜᱼᱟ ᱡᱮ ᱥᱮᱨᱢᱟ ᱵᱟᱭ ᱫᱟᱜ ᱫᱟᱜ ᱵᱟᱵᱚᱱ ᱧᱟᱢ ᱞᱮᱠᱷᱟᱱ ᱫᱚ
ᱟᱫᱚ ᱪᱤᱠᱟᱹᱭᱟᱢ ᱢᱮᱱᱠᱷᱟᱱ ᱚᱠᱟ ᱠᱷᱚᱱ ᱫᱟᱜ ᱫᱚᱢ ᱧᱟᱢᱟ ᱥᱮᱨᱢᱟ ᱡᱟᱹᱲᱤ ᱵᱷᱚᱨᱥᱟ ᱜᱮ ᱟᱨᱠᱤ ᱟᱵᱚ ᱫᱚ
ᱦᱳᱭ
ᱟᱨ ᱚᱱᱟ ᱵᱟᱝ ᱛᱟᱦᱮᱸ ᱞᱮᱱ ᱠᱷᱟᱱ ᱫᱚ ᱦᱟᱜ ᱪᱟᱥ ᱛᱚ ᱵᱟᱝ ᱦᱩᱭᱩᱜᱼᱟ ᱦᱮᱸ ᱥᱮ ᱪᱤᱠᱟᱹᱭᱟᱢ᱾ ᱚᱠᱟ‌ᱢ ᱧᱟᱢᱚᱜᱼᱟ ᱫᱟᱜ ᱫᱚ ᱦᱩ ᱟᱠᱟᱞ ᱦᱚᱸ ᱟᱠᱟᱞ ᱧᱚᱜ ᱜᱮᱭᱟ ᱦᱟᱜ ᱛᱷᱚᱲᱟ ᱫᱟᱜ ᱨᱮᱱᱟᱜ ᱫᱚ ᱱᱮᱥ ᱫᱚ᱾
ᱟᱵᱮᱱ ᱫᱚ ᱜᱚᱝᱠᱮ ᱠᱤ ᱟᱯᱮ ᱥᱮᱫ ᱪᱷᱚᱢᱟᱥ ᱪᱟᱥ ᱦᱩᱭᱩᱜ ᱛᱮ
ᱵᱟᱝ-ᱟ ᱵᱟᱝ-ᱟ ᱟᱞᱮ ᱥᱮᱫ ᱦᱚᱸ ᱟᱯ ᱟᱯ ᱟᱞᱮ ᱟᱯᱮ ᱥᱮᱫ ᱢᱟᱱᱮ ᱟᱯᱮ‌ ᱞᱮᱠᱟ‌ᱜᱮ ᱟᱞᱮ‌ ᱥᱮᱫ ᱦᱚᱸ ᱥᱮᱨᱢᱟ ᱵᱷᱚᱨᱥᱟ ᱜᱤ ᱟᱫᱚ ᱢᱤᱱᱤ ᱢᱮᱱᱟᱜ ᱟᱠᱟᱫᱼᱟ ᱢᱤᱫ ᱵᱟᱨ ᱡᱟᱭ ᱠᱚᱨᱮᱜ ᱟᱫᱚ ᱢᱮᱱᱠᱷᱟᱱ ᱟ ᱚᱱᱟ ᱠᱚᱨᱮ ᱫᱚ ᱦᱟᱸᱜ ᱫᱚᱢᱮ ᱥᱟᱺᱜᱤᱧᱚᱜᱼᱟ ᱟᱞᱮᱭᱟᱜ ᱵᱟᱹᱫᱽ ᱠᱚᱨᱮ ᱠᱷᱚᱱ ᱫᱚ ᱚᱱᱛᱮ ᱠᱷᱚᱱᱚ ᱫᱟᱜ ᱦᱚᱸ ᱦᱟᱛᱟᱣ ᱦᱚᱸ ᱚᱥᱩᱵᱤᱫᱟ ᱜᱮ ᱚᱥᱩᱵᱤᱫᱟ ᱧᱚᱜ ᱜᱮᱭᱟ
ᱮᱵᱟᱨᱮ ᱥᱩᱵᱤᱫᱟ ᱵᱟᱝ ᱥᱩᱵᱤᱫᱟ ᱛᱟᱦᱮᱱ ᱠᱷᱟᱱ ᱫᱚ ᱛᱷᱚᱲᱟ ᱢᱩᱥᱠᱤᱞᱚᱜ ᱜᱮᱭᱟᱸ ᱥᱮ ᱵᱟᱝ ᱥᱩᱵᱤᱫᱷᱟ ᱠᱚ ᱛᱟᱦᱮᱱ ᱠᱷᱟᱜ ᱫᱚ ᱢᱟ ᱱᱟᱯᱟᱭ ᱵᱟᱲᱟ ᱜᱮ, ᱮᱨᱟ ᱵᱟᱝ ᱛᱟᱦᱮᱱ ᱦᱮᱸ ᱵᱮᱵᱚᱥᱛᱷᱟ ᱦᱩᱭᱩᱜ ᱛᱟᱢᱟ ᱵᱮᱵᱚᱥᱛᱷᱟ ᱠᱚᱨᱛᱮ ᱜᱮᱞᱮ ᱚᱱᱟ ᱨᱮ ᱟᱨᱦᱚ ᱥᱚᱢᱚᱭ ᱧᱟᱢᱼᱟ᱾
ᱦᱳᱭ
ᱦᱮᱸ
ᱟᱫᱚ ᱚᱱᱟ ᱜᱮᱛᱚ ᱟᱡ ᱱᱷᱟᱸᱜ ᱱᱤᱛᱚᱜ ᱫᱚ ᱛᱤᱥᱮ ᱫᱟᱜ ᱟᱵᱚᱱ ᱠᱟᱱᱟᱭ ᱥᱮ ᱪᱤᱠᱟ ᱟᱵᱚᱱ ᱠᱟᱱᱟ ᱦᱟᱸᱜ ᱚᱱᱟ ᱦᱚᱸ ᱠᱟᱱ ᱜᱮᱭᱟ ᱵᱟᱭ ᱫᱟᱜ ᱟᱵᱚᱱ ᱠᱷᱟᱱ ᱫᱚ ᱦᱟᱜ ᱟᱫᱚ ᱪᱤᱠᱟᱢ ᱞᱟᱦᱟᱜ-ᱟ ᱚᱱᱛᱮ ᱦᱚᱸ ᱚᱱᱟ ᱦᱚᱸ ᱵᱟᱝ ᱦᱩᱭᱩᱜ-ᱟ᱾
ᱦᱳᱭ ᱦᱳᱭ᱾
ᱱᱤᱛ ᱜᱷᱟᱹᱲᱤᱡ ᱫᱚ ᱚᱲᱟᱜ ᱠᱚᱨᱮ ᱫᱚ ᱦᱟᱸᱜ ᱪᱤᱜ ᱢᱚᱡᱽ ᱵᱟᱲᱟ ᱜᱮᱭᱟ ᱠᱚᱥᱮ ᱵᱟᱝ ᱦᱟᱸᱜ
ᱦᱮᱸ ᱢᱚᱸᱡᱽ ᱵᱟᱲᱟ ᱜᱮ᱾
ᱦᱩᱸ ᱦᱩᱸᱜ᱾
ᱟᱵᱤᱱᱟᱜ ᱞᱟᱹᱭ ᱛᱟᱵᱮᱱ ᱠᱷᱚᱵᱚᱨ?
ᱦᱮᱸ ᱟᱹᱞᱤᱧ ᱦᱚᱸ ᱱᱤᱛ ᱜᱷᱟᱹᱲᱤᱡ ᱫᱚ ᱚᱲᱟᱜ ᱠᱚᱫᱚ ᱟᱹᱞᱤᱧ ᱫᱚ ᱚᱲᱟᱜ ᱫᱚ ᱦᱟᱜ ᱵᱟᱹᱞᱤᱧ ᱛᱟᱦᱮᱱᱟ ᱦᱟᱜ ᱥᱮ ᱵᱟᱨᱮ ᱨᱮᱞᱤᱧ ᱛᱟᱦᱮᱱᱟ ᱟᱫᱚ, ᱚᱲᱟᱜ ᱠᱚᱨᱮ ᱫᱚ ᱯᱷᱳᱱ ᱠᱟᱛᱮᱜ ᱜᱮ ᱡᱟᱻᱦᱟᱸ ᱨᱚᱯᱚᱨ ᱦᱩᱭᱩᱜ ᱜᱮᱭᱟ, ᱢᱮᱱᱠᱷᱟᱱ ᱱᱤᱛᱚᱜ ᱜᱷᱟᱹᱲᱤᱡ ᱛᱮᱠᱚ ᱢᱚᱸᱡᱽ ᱵᱟᱲᱟᱜᱮᱭᱟᱠᱚ ᱞᱟᱹᱭ ᱵᱟᱲᱟ ᱠᱮᱫ-ᱟ ᱛᱚ ᱯᱷᱳᱱ ᱵᱟᱲᱟ ᱫᱚ ᱦᱩᱭᱩᱜ ᱜᱮᱭᱟ᱾
ᱦᱩᱸ ᱦᱮᱸ ᱵᱟᱭᱨᱮᱢ ᱛᱟᱦᱮᱱ ᱠᱷᱟᱡ ᱫᱚ ᱯᱷᱳᱱ ᱵᱟᱲᱟ ᱫᱚ ᱦᱩᱭᱩᱜ ᱜᱮᱭᱟ᱾
ᱦᱳᱭ ᱦᱳᱭ ᱦᱩᱸᱦᱩᱸ ᱦᱩᱸ ᱠᱷᱚᱵᱚᱨ ᱠᱚᱦᱚᱸ ᱵᱟᱝ ᱦᱟᱛᱟᱣ ᱞᱮᱠᱷᱟᱱ ᱦᱚᱸ ᱵᱟᱝ ᱦᱩᱭᱩᱜᱼᱟ ᱚᱲᱟᱜ ᱠᱚ ᱨᱮᱱᱟᱜ ᱪᱮᱜ ᱪᱤᱠᱟᱜ ᱠᱟᱱᱟ ᱵᱟᱝ ᱪᱮᱠᱟᱜ ᱠᱟᱱᱟ᱾ ᱦᱳᱭ ᱾ ᱟᱫᱚ ᱟᱵᱮᱱ ᱫᱚ ᱚᱲᱟᱜ ᱠᱚᱨᱮ ᱵᱮᱱ ᱛᱟᱦᱮᱱᱟ ᱥᱮ ᱦᱟᱸᱜ ᱵᱟᱨᱦᱨᱮ ᱠᱚᱨᱮ ᱦᱚᱸ?
ᱦᱮᱸ ᱚᱲᱟᱜ ᱠᱚᱨᱮ ᱜᱮᱞᱤᱧ ᱛᱟᱦᱮᱱ ᱜᱮᱭᱟ᱾ ᱟᱫᱚ ᱵᱟᱱᱟᱨ ᱥᱮᱫ ᱜᱮ ᱱᱤᱛᱚᱜ ᱫᱚ᱾ ᱱᱚᱜᱼᱚᱭ ᱛᱚ ᱪᱟᱥ ᱡᱚᱠᱷᱚᱱ ᱪᱟᱥ ᱨᱮᱱᱟᱜ ᱥᱤᱡᱤᱱ ᱦᱮᱡ ᱮᱱᱟ ᱛᱮ ᱵᱟᱲᱮ ᱵᱟᱭᱨᱮ ᱥᱮᱫ ᱫᱚ ᱵᱮᱥᱤ ᱵᱟᱞᱤᱧ ᱪᱟᱞᱟᱜ ᱜᱮᱭᱟ ᱾ ᱪᱟᱞᱟᱣ ᱞᱮᱱᱟᱞᱤᱧ ᱠᱤᱪᱷᱩ ᱫᱤᱱ ᱞᱟᱦᱟ ᱨᱮᱜᱮᱞᱤᱧ ᱦᱮᱡ ᱮᱱᱟ ᱦᱮᱸ ᱾ ᱵᱟᱭᱨᱮ ᱜᱮᱞᱤᱧ ᱛᱟᱦᱮᱸ ᱠᱟᱱᱟ, ᱟᱹᱞᱤᱧ ᱢᱚᱴᱟ ᱢᱩᱴᱤ ᱪᱟᱨ ᱢᱟᱥ ᱜᱟᱱᱛᱮ ᱵᱟᱨᱮ ᱨᱮᱞᱤᱧ ᱛᱟᱦᱮᱸ ᱠᱟᱱᱟ ᱾ ᱟᱫᱚᱞᱤᱧ ᱦᱮᱡ ᱮᱱᱟ ᱱᱚᱜᱼᱚᱭ ᱪᱟᱥ ᱵᱟᱥ ᱦᱚᱛᱮᱡ ᱛᱮ, ᱪᱟᱥᱵᱟᱥ ᱠᱚ ᱛᱷᱚᱲᱟ ᱛᱚ ᱧᱮᱞ ᱦᱩᱭᱩᱜᱼᱟ ᱦᱮᱸ ᱥᱮ ᱵᱟᱝ?
ᱦᱩᱸ, ᱦᱩᱸ, ᱦᱩᱸ, ᱦᱩᱸ ᱾
ᱴᱟᱠᱟ ᱯᱚᱭᱥᱟ ᱢᱟ ᱦᱮᱱᱟᱜ ᱜᱮᱭᱟ᱾ ᱪᱟᱥᱵᱟᱥ ᱛᱚ ᱠᱚᱨᱟᱣ ᱦᱩᱭᱩᱜᱼᱟ, ᱵᱚᱞᱮ ᱵᱟᱢ ᱪᱟᱥᱵᱟᱥ ᱞᱮᱠᱷᱟᱡ ᱫᱚ ᱟᱵᱩᱨᱮᱱ ᱜᱤᱫᱟᱹᱨ ᱯᱤᱫᱟᱹᱨ ᱦᱟᱜᱸ ᱵᱟᱠᱚ ᱪᱟᱥ-ᱟ ᱾
ᱦᱳᱭ ᱪᱮᱫ ᱮᱢ ᱡᱚᱢᱟ ᱵᱟᱠᱷᱟᱱ ᱫᱚ ᱵᱟᱝ ᱾
ᱦᱮᱸ ᱜᱤᱫᱽᱨᱟᱹ ᱯᱤᱫᱽᱨᱟᱹ ᱦᱟᱜᱸ ᱵᱟᱠᱚ ᱪᱟᱥ-ᱟ ᱩᱱᱠᱩ ᱦᱚᱸ ᱟᱨ ᱦᱚᱸ ᱡᱚᱠᱷᱚᱱ ᱩᱱᱠᱩ ᱡᱩᱫᱤ ᱵᱚᱱ ᱢᱮᱛᱟ ᱠᱚᱣᱟ ᱡᱮ ᱵᱟᱹᱵᱩ ᱛᱷᱚᱲᱟ ᱫᱮᱞᱟ ᱠᱷᱮᱛ ᱥᱮᱜ ᱦᱮᱸ ᱥᱮ ᱵᱟᱝ ᱟᱲᱤ ᱜᱮ ᱞᱟᱭ ᱢᱮ ᱥᱮ, ᱥᱮ ᱡᱟᱦᱟᱱᱟᱜ ᱜᱮ ᱢᱤᱫ ᱦᱮᱸ ᱛᱚᱠᱷᱚᱱ ᱵᱟᱭ ᱟ. ᱪᱩᱜ-ᱟ ᱛᱚᱠᱷᱚᱱ ᱮ ᱞᱟᱹᱭ-ᱟ ᱤᱧ ᱫᱚ ᱵᱟᱹᱧ ᱪᱟᱞᱟᱜᱼᱟ ᱾
ᱦᱳᱭ ᱦᱳᱭ ᱾
ᱮ ᱪᱟᱞᱟᱣ ᱟᱠᱟᱱᱟ ᱦᱮᱸ ᱥᱮ ᱵᱟᱝ ᱛᱚᱵᱩ ᱤᱧ ᱪᱮᱫ ᱟᱹᱜᱩ ᱠᱚᱣᱟ ᱛᱚ ᱮᱱᱠᱷᱟᱱ ᱩᱱᱠᱩ ᱠᱩ ᱚᱱᱟᱠᱩ ᱟᱨᱚ ᱠᱚ ᱞᱟᱦᱟ ᱤᱫᱤᱭᱟ ᱟᱵᱚ ᱥᱚᱢᱟᱡᱽ ᱴᱟᱜ ᱟᱵᱩ ᱥᱟᱱᱛᱟᱲ ᱨᱮᱱᱟᱜ ᱡᱟᱦᱟᱸ ᱤᱭᱟᱹ ᱠᱟᱱᱟ ᱦᱮᱸ ᱥᱮ ᱵᱟᱝ ᱾
ᱦᱩᱸ, ᱦᱩᱸ ᱟᱵᱩᱣᱟᱜ ᱠᱟᱞᱪᱟᱨ ᱠᱟᱱ ᱛᱟᱵᱚᱱᱟ ᱱᱚᱣᱟ ᱠᱚᱫᱚ
ᱦᱮᱸ ᱾
ᱟᱫᱚ ᱦᱟᱸᱜ ᱟᱫᱚ ᱱᱤᱭᱟᱹ ᱠᱚᱫᱚ ᱥᱟᱵ ᱫᱚᱦᱚ ᱞᱟᱹᱠᱛᱤ ᱠᱟᱱ ᱜᱮᱭᱟ, ᱱᱤᱛ ᱜᱷᱟᱹᱲᱤᱡ ᱫᱚ ᱾ ᱟᱵᱚ ᱠᱚᱵᱚᱱ ᱛᱩᱠᱩᱢ ᱤᱫᱤ ᱞᱮᱠᱷᱟᱱ ᱫᱚ ᱦᱟᱸᱜ ᱯᱚᱨᱚᱵᱚᱨᱛᱤ ᱦᱳᱭ ᱾
ᱚᱞᱚᱜ ᱯᱟᱲᱦᱟᱣ ᱢᱟ ᱟᱵᱚ ᱢᱟ ᱵᱟᱵᱚᱱ ᱠᱚᱨᱟᱣ ᱟᱠᱟᱫ ᱥᱮᱫᱟᱭ ᱠᱚᱦᱚᱸ ᱵᱟᱠᱚ ᱪᱤᱫ ᱟᱠᱟᱫ ᱵᱚᱱᱟ᱾ ᱡᱮᱼᱴᱩᱠᱩ ᱠᱚ ᱪᱤᱫ ᱟᱠᱟᱫ ᱵᱚᱱᱟ ᱟᱵᱚ ᱧᱩᱛᱩᱢ ᱚᱞ ᱴᱩᱠᱩᱱ ᱵᱟᱥ᱾
ᱦᱳᱭ ᱦᱳᱭ ᱦᱳᱭ ᱦᱳᱭ ᱾ ᱚᱱᱟ ᱦᱚᱸ ᱠᱟᱱ ᱜᱮᱭᱟ ᱦᱟᱸᱜ, ᱟᱫᱚ ᱱᱤᱛ ᱜᱷᱟᱹᱲᱤᱡ ᱫᱚ ᱦᱟᱸᱜ ᱾ ᱱᱤᱭᱟᱹ ᱠᱚᱦᱚᱸ ᱥᱟᱵ ᱫᱚᱦᱚᱸ ᱵᱮᱯᱟᱨ ᱠᱟᱱ ᱜᱮᱭᱟ ᱦᱮᱸ ᱥᱮ ᱾ ᱟᱪᱪᱷᱟ ᱟᱹᱞᱤᱧ ᱞᱤᱧ ᱞᱟᱹᱭᱮᱫᱼᱟ, ᱢᱤᱫᱴᱮᱱ ᱟᱵᱮᱱ ᱱᱚᱝᱠᱟ ᱵᱮᱱ ᱧᱮᱞ ᱧᱟᱢᱟ ᱱᱚᱣᱟ ᱮᱯᱥ ᱨᱮ ᱡᱟᱦᱟᱸᱴᱟᱜ ᱠᱚ ᱚᱥᱩᱵᱤᱫᱷᱟ ᱦᱩᱭᱩᱜ ᱠᱟᱱ ᱛᱟᱵᱮᱱᱟ ᱡᱟᱦᱟᱱᱟᱜ ᱱᱚᱝᱠᱟ ᱡᱮ ᱠᱚᱞ ᱡᱚᱠᱷᱚᱱ ᱱᱚᱝᱠᱟ ᱨᱚᱯᱚᱲ ᱦᱩᱭᱩᱜ ᱠᱟᱱᱟ ᱨᱚᱯᱚᱲ ᱛᱟᱞᱟ ᱨᱮᱜᱮ ᱟᱡ ᱛᱮᱜᱮ ᱯᱷᱳᱱ ᱜᱮᱫᱚᱜ ᱠᱟᱱᱟ, ᱥᱮᱠᱚ ᱜᱮᱫ ᱮᱫᱟ ᱚᱱᱠᱟ ᱡᱟᱦᱟᱱᱟᱜ ᱵᱤᱱ ᱵᱩᱡᱷᱟᱹᱣ ᱵᱟᱲᱟ ᱟᱠᱟᱜᱼᱟ ᱡᱮ ᱟᱱᱟᱴ?
ᱦᱮᱸ ᱚᱱᱠᱟ ᱢᱟ ᱵᱩᱡᱷᱟᱹᱣ ᱵᱟᱲᱟᱭ ᱜᱮᱭᱟ ᱟᱫᱚ ᱟᱹᱞᱤᱧ ᱫᱚᱞᱤᱧ ᱢᱚᱱᱮᱭᱟ ᱥᱮ ᱜᱮᱫᱚᱜ ᱛᱟᱦᱮᱱᱟ ᱢᱚᱱᱮ ᱦᱚᱭ ᱟᱡ ᱛᱮᱜᱮ ᱾ ᱟᱹᱞᱤᱧ ᱦᱚᱸ ᱩᱱᱟᱹᱜ ᱫᱚ ᱵᱟᱞᱤᱧ ᱠᱷᱚᱵᱚᱨ ᱫᱚ ᱵᱟᱞᱤᱧ ᱦᱟᱛᱟᱣ ᱠᱟᱜᱼᱟ᱾
ᱦᱳᱭ ᱟᱹᱞᱤᱧ ᱦᱚᱸ ᱚᱱᱠᱟ ᱜᱮᱞᱤᱧ ᱧᱮᱞᱮᱫ-ᱟ, ᱢᱤᱫ ᱵᱟᱨ ᱚᱠᱛᱚ ᱨᱮ ᱡᱮ ᱠᱚᱞ ᱦᱩᱭᱩᱜ ᱠᱟᱱᱟ ᱢᱮᱱᱠᱷᱟᱱ ᱠᱚᱞ ᱨᱚᱲ ᱨᱚᱯᱚᱲ ᱨᱚᱯᱚᱲ ᱛᱩᱞᱩᱡ ᱜᱮ ᱛᱟᱞᱟ ᱨᱮᱜᱮ ᱜᱮᱫ ᱜᱚᱫᱚᱜ ᱠᱟᱱᱟ ᱦᱟᱸᱜ ᱾ ᱟᱫᱚ ᱟᱹᱞᱤᱧ ᱚᱱᱟ ᱜᱮ ᱵᱟᱹᱞᱤᱧ ᱵᱩᱡ ᱫᱟᱲᱮᱭᱟᱜ ᱠᱟᱱᱟ ᱡᱮ ᱚᱥᱩᱵᱤᱫᱟ ᱦᱩᱭᱩᱜ ᱠᱟᱱᱟ ᱱᱚᱣᱟ ᱮᱯᱥ ᱨᱮᱱᱟᱜ ᱥᱮ ᱦᱟᱸᱜ ᱦᱟᱱᱛᱮ ᱠᱷᱚᱱ ᱠᱚ ᱜᱮᱫ ᱮ ᱟ ᱦᱟᱸᱜ ᱾ ᱟᱫᱚ ᱚᱱᱟᱜᱮ ᱵᱟᱝ ᱵᱩᱡᱟᱹᱜ ᱠᱟᱱᱟ᱾ ᱟᱫᱚ ᱩᱱᱫᱚ ᱳᱣᱟᱴᱥᱮᱯ ᱨᱮ ᱠᱚᱞ ᱦᱩᱭᱩᱜ ᱠᱟᱱᱟ, ᱩᱱ ᱫᱚᱠᱚ ᱞᱟᱹᱭᱮ-ᱟ ᱦᱟᱸᱜ ᱡᱮ ᱟᱡ ᱛᱮᱜᱮ ᱜᱮᱫ ᱱᱟ ᱾
ᱟᱪᱪᱷᱟ, ᱟᱪᱪᱷᱟ ᱾
ᱟᱫᱚ ᱱᱚᱣᱟ ᱠᱚᱫᱚ ᱦᱟᱸᱜ ᱡᱩᱫᱤ ᱱᱤᱡᱮᱛᱮ ᱜᱮᱫᱚᱜ ᱠᱟᱱ ᱠᱷᱟᱱ ᱫᱚ, ᱱᱤᱭᱟᱹ ᱠᱚᱫᱚ ᱩᱪᱤᱛ ᱫᱚ ᱵᱟᱝ ᱠᱟᱱᱟ ᱥᱮ ᱦᱟᱸᱜ ᱾ ᱟᱢ ᱦᱳᱭ ᱡᱚᱛᱚ ᱦᱚᱲ ᱜᱮ ᱠᱟᱹᱢᱤᱨᱮ ᱦᱮᱱᱟᱜ ᱵᱚᱱᱟ ᱦᱮᱸ ᱥᱮ᱾
ᱦᱩᱸ ᱾
ᱟᱢᱟᱜ, ᱟᱢᱟᱜ ᱟᱱᱟᱴ ᱮᱥᱩᱵᱤᱫᱷᱟ ᱯᱮᱥᱩᱵᱤᱫᱷᱟ ᱨᱮ, ᱟᱞᱮ ᱞᱮ ᱮᱢᱟᱢᱟ ᱥᱟᱛ ᱾ ᱟᱯᱮᱭᱟᱜ ᱨᱮᱦᱚᱸ, ᱡᱟᱦᱟᱸᱟᱭ ᱚᱥᱩᱵᱤᱫᱷᱟ ᱦᱩᱭᱩᱜ-ᱟ ᱾ ᱟᱞᱮ ᱞᱮ ᱧᱟᱢᱟ, ᱛᱚᱵᱮ ᱛᱚᱸ ᱦᱟᱸᱜ, ᱚᱱᱠᱟ ᱛᱮ ᱦᱩᱭᱩᱜ-ᱟ ᱾ ᱟᱫᱚ, ᱠᱤᱪᱷᱩ ᱠᱤᱪᱷᱩ, ᱧᱮᱞᱮᱫ ᱠᱚ ᱜᱮᱭᱟ, ᱢᱮᱱᱠᱷᱟᱱ, ᱱᱚᱣᱟ ᱠᱚ ᱫᱚᱻ ᱞᱟᱹᱠᱛᱤ ᱩᱪᱤᱛ ᱫᱚ ᱵᱟᱝ ᱠᱟᱱᱟ, ᱡᱟᱸᱧ ᱢᱚᱱᱮᱭᱟ, ᱤᱧ ᱫᱚ, ᱟᱵᱮᱱ ᱦᱟᱸᱜ ᱪᱮᱫ ᱠᱟᱵᱮᱱ ᱢᱚᱱᱮ ᱮᱫᱟ? ᱞᱟᱹᱭ ᱵᱮᱱ ᱥᱮ ᱦᱟᱸᱜ, ᱱᱚᱣᱟ ᱱᱤᱭᱢ, ᱪᱮᱫ ᱞᱮᱠᱟ ᱵᱮᱱ ᱵᱩᱡᱷᱟᱹᱣ ᱵᱟᱲᱟ ᱠᱮᱜᱼᱟ, ᱱᱚᱣᱟ ᱚᱥᱩᱵᱤᱫᱷᱟ ᱾
ᱟᱹᱞᱤᱧ ᱫᱚ, ᱡᱟᱦᱟᱸ ᱛᱤᱱᱟᱹᱜ ᱞᱤᱧ ᱵᱩᱡᱷᱟᱹᱣ ᱠᱮᱜᱼᱟ ᱟᱻ, ᱫᱚ ᱦᱟᱸᱜ ᱴᱷᱤᱠᱟᱹᱱ ᱜᱮᱭᱟ, ᱦᱮᱸ ᱥᱮ ᱵᱟᱝ, ᱮᱼᱵᱟᱨᱮ ᱡᱮ, ᱴᱩᱠᱩᱱ ᱜᱮ ᱠᱟᱹᱢᱤᱭ ᱮᱢᱚᱜ ᱠᱟᱱᱟ, ᱡᱮ ᱴᱩᱠᱩ ᱜᱮ ᱩᱱᱤ ᱡᱟᱦᱟᱸ ᱞᱮᱠᱟ ᱭᱮᱼᱟ ᱴᱷᱤᱠ ᱜᱮ, ᱢᱟᱱᱮ ᱢᱚᱱ ᱫᱚ ᱵᱟᱝ ᱜᱮ, ᱟᱵᱚᱣᱟᱜ, ᱟᱵᱚᱣᱟᱜ ᱟᱨ ᱠᱤ ᱠᱷᱚᱡ ᱛᱤ ᱦᱩᱭᱩᱜ ᱠᱟᱱᱟ, ᱥᱮ ᱚᱱᱱᱚ ᱠᱤᱪᱷᱩ ᱟᱵᱚ, ᱦᱮᱸ ᱥᱮ ᱵᱟᱝ, ᱟᱵᱚᱣᱟᱜ ᱫᱚ, ᱢᱟᱱᱮ ᱟᱵᱚ ᱫᱚ ᱢᱤ ᱤᱥᱴᱮᱯ ᱞᱟᱦᱟ ᱨᱮᱜᱮ, ᱦᱮᱱᱟᱜ ᱵᱚᱱᱟ ᱵᱟᱝ, ᱟᱵᱚ ᱯᱨᱚᱯᱷᱤᱴ ᱨᱮᱜᱮ ᱦᱮᱱᱟᱜ ᱵᱚᱱᱟ, ᱥᱟᱵ ᱠᱟᱢ ᱡᱩᱫᱤ ᱦᱮᱱᱟᱜ ᱟᱠᱟᱜ ᱛᱟᱢ ᱞᱟᱹᱭ ᱢᱮ ᱾ ᱮᱻᱫᱚᱝ ᱴᱷᱤᱠᱟᱹᱱ ᱜᱮᱭᱟ ᱮᱠᱷᱚᱱ ᱫᱚ, ᱟᱯᱟᱫᱛᱮᱫ, ᱛᱚ ᱴᱷᱤᱠ ᱜᱮ, ᱪᱟᱹᱞᱩᱜ ᱠᱟᱱᱟ ᱾ ᱴᱷᱤᱠ ᱜᱮ, ᱵᱮᱵᱚᱦᱟᱨ ᱫᱚ, ᱴᱷᱤᱠ ᱜᱮ ᱦᱩᱭᱩᱜ ᱠᱟᱱᱟ ᱾ ᱱᱚᱰᱮ ᱫᱚ ᱾ ᱟᱫᱚ, ᱮᱱᱠᱷᱟᱱ ᱡᱩᱫᱤ, ᱚᱱᱟ ᱠᱩ ᱡᱩᱫᱤ ᱠᱚ, ᱚᱱᱟᱠᱩ ᱡᱩᱫᱤ ᱠᱚ, ᱞᱤᱢᱤᱴ ᱠᱷᱟᱡ, ᱢᱤᱫᱴᱮᱡ ᱟᱹᱰᱤ, ᱵᱷᱟᱜᱤ ᱦᱩᱭᱩᱜ-ᱟ, ᱦᱮᱸ ᱥᱮ ᱵᱟᱝ ᱴᱮ ᱱᱳᱴᱤᱥ ᱡᱟᱦᱟᱸᱱᱟᱜ ᱠᱚ, ᱞᱟᱹᱭ ᱟᱠᱩ
ᱪᱪᱟ ᱦᱟᱸᱜ ᱱᱚᱜ-ᱚᱭ, ᱡᱮ ᱦᱟᱸᱜ ᱟᱹᱞᱤᱧ, ᱟᱵᱮᱱ ᱞᱟᱦᱟ ᱨᱮ, ᱛᱷᱚᱲᱟ, ᱢᱤᱫ ᱦᱚᱲ ᱞᱤᱧ ᱠᱚᱞ ᱞᱮᱫᱮ ᱛᱟᱦᱮᱸᱱᱟ, ᱢᱮᱱᱠᱷᱟᱱ ᱨᱚᱯᱚᱲ ᱦᱩᱭᱩᱜ ᱠᱟᱱ ᱛᱟᱦᱮᱸᱱᱟ, ᱨᱚᱯᱚᱲ, ᱨᱚᱯᱚᱲ ᱛᱮ, ᱜᱮ ᱜᱮᱫ ᱮᱱᱟ ᱟᱡ ᱛᱮᱜᱮ ᱯᱷᱚᱱ, ᱟᱫᱚ, ᱚᱱᱟᱜᱤ ᱵᱟᱹᱧ ᱵᱩᱡ ᱵᱩᱡᱷᱟᱹᱣ ᱫᱟᱲᱮ ᱟᱫᱟ ᱡᱮ, ᱩᱱᱤ ᱜᱮ ᱜᱮᱫ ᱠᱮᱜᱼᱟ ᱥᱮ, ᱜᱮᱫᱚᱜ ᱠᱟᱱᱟ, ᱮᱯᱥ ᱨᱮᱱᱟᱜ, ᱛᱷᱚᱲᱟ ᱰᱤᱥᱴᱟᱵ ᱦᱩᱭᱩᱜ ᱠᱟᱱᱟ ᱾
ᱟᱹᱞᱤᱧ ᱦᱚᱞᱤᱧ ᱧᱮᱞ ᱵᱟᱲᱟ ᱠᱮᱜᱼᱟ, ᱜᱮᱫᱚᱜ ᱠᱚᱫᱚ ᱜᱮᱫᱚᱜ ᱠᱟᱱ ᱜᱮᱭᱟ ᱾ ᱮ, ᱢᱚᱴᱟᱩᱴᱤ ᱵᱟᱨᱚ ᱢᱤᱱᱤᱴ ᱜᱟᱱ ᱦᱩᱭᱩᱜ ᱠᱟᱱ ᱠᱷᱟᱱ, ᱜᱮᱫᱚᱜ ᱠᱟᱱᱟ ᱟᱡ ᱛᱮᱜᱮ ᱾
ᱟᱫᱚ ᱩᱱᱟᱜ ᱫᱚ ᱦᱟᱸᱜ ᱵᱟᱹᱞᱤᱧ ᱨᱚᱯᱚᱲ ᱠᱟᱜᱼᱟ ᱦᱟᱸᱜ, ᱟᱹᱞᱤᱧ ᱫᱚ ᱦᱟᱸᱜ, ᱟᱹᱞᱤᱧ ᱟᱹᱞᱤᱧ ᱚᱱᱠᱟ ᱜᱮ ᱦᱟᱸᱜ, ᱥᱟᱛ ᱟᱴ ᱢᱤᱱᱤᱴ ᱜᱟᱱ, ᱵᱟᱝ ᱫᱚᱞᱤᱧ ᱨᱚᱯᱚᱲ ᱞᱮᱼᱟ ᱾
ᱢᱮᱱᱠᱷᱟᱱ, ᱟᱡ ᱛᱮᱜᱮ ᱜᱮᱫ ᱮᱱᱟ, ᱟᱫᱚ, ᱚᱱᱟ ᱜᱮ ᱵᱟᱹᱞᱤᱧ ᱵᱩᱡᱷᱟᱹᱣ ᱫᱟᱲᱮᱭᱟᱫᱟ, ᱡᱮ ᱪᱮᱫ? ᱚᱠᱟ ᱞᱮᱠᱟ ᱪᱤᱠᱟᱭ ᱮᱱᱟ ᱦᱟᱸᱜ ᱾
ᱦᱮᱸ, ᱜᱮᱫᱚᱜ ᱛᱟᱦᱮᱱ ᱜᱮ, ᱫᱚ ᱟᱹᱞᱤᱧ ᱦᱚᱞᱤᱧ, ᱟᱹᱞᱤᱧ ᱢᱟᱱᱮ, ᱟᱹᱞᱤᱧ ᱦᱚᱸ ᱜᱮᱫ ᱵᱟᱲᱟ ᱟᱠᱟᱱ ᱜᱮᱭᱟ ᱾ ᱨᱚᱯᱚᱲ ᱨᱚᱯᱚᱲ ᱛᱩᱞᱩᱡ, ᱟᱫᱚ ᱦᱟᱸᱜ, ᱧᱮᱞ ᱮᱫᱟ ᱞᱤᱧ ᱡᱮ ᱮᱼᱦᱩᱡ ᱨᱚᱲ ᱦᱩᱭᱩᱜ ᱠᱟᱱᱟ, ᱡᱮ ᱦᱮᱛᱩ ᱟᱱᱮ, ᱥᱚᱵ ᱥᱚᱢᱚᱭ ᱧᱮᱞ ᱮᱫᱟᱞᱤᱧ, ᱵᱟᱨᱚ ᱢᱤᱱᱤᱴ ᱛᱮᱜᱮ ᱜᱮᱫᱚᱜ ᱠᱟᱱᱟ, ᱠᱚᱞ ᱾ ᱛᱚ, ᱦᱩᱭ ᱫᱟᱲᱮᱭᱟᱜᱼᱟ, ᱛᱟᱦᱚᱞᱮ ᱠᱤᱪᱷᱩ ᱦᱚᱭ ᱛᱚ ᱚᱱᱠᱟ ᱠᱤᱪᱷᱩ, ᱚᱥᱩᱵᱤᱫᱟ ᱥᱩᱵᱤᱫᱟ ᱦᱮᱱᱟᱜ ᱟᱠᱟᱜᱼᱟ, ᱩᱱᱠᱩ ᱡᱮ ᱨᱚᱠᱚᱢ ᱠᱚ ᱵᱮᱱᱟᱣ ᱟᱠᱟᱜᱼᱟ ᱮᱯ, ᱦᱮᱸ ᱥᱮ ᱾
ᱟᱛᱳ ᱨᱮᱫᱚ, ᱱᱚᱣᱟᱴᱟᱜ ᱨᱮᱠᱚ ᱢᱮᱱ ᱟᱠᱟᱜᱼᱟ, ᱡᱮ ᱵᱟᱨᱚ ᱢᱤᱱᱤᱴ ᱜᱮ ᱦᱟᱸᱜ, ᱞᱤᱢᱤᱴ ᱫᱚ ᱢᱮᱱᱟᱜᱼᱟᱦᱟᱸᱜ ᱾ ᱚᱱᱟ ᱠᱷᱚᱱ ᱫᱚ, ᱟᱞᱚᱯᱮ ᱠᱨᱚᱥ ᱚᱪᱚᱭᱟ, ᱛᱟᱯ ᱚᱪᱚᱭᱟ ᱯᱮ, ᱚᱱᱛᱮ ᱫᱚ ᱦᱟᱸᱜ, ᱚᱱᱠᱟᱣ ᱟᱠᱟᱜᱼᱟ ᱠᱚ ᱾
ᱟᱪᱪᱷᱟ ᱾
ᱦᱳᱭ! ᱟᱫᱚ, ᱱᱚᱣᱟ ᱠᱚ, ᱢᱤᱴᱤᱝ ᱠᱚ ᱦᱩᱭᱩᱜ ᱠᱟᱱᱟ, ᱚᱱᱟ ᱠᱚᱨᱮ, ᱵᱚᱞᱚᱜ ᱠᱟᱱᱟ ᱥᱮ, ᱵᱟᱝ ᱦᱟᱸᱜ, ᱟᱵᱮᱱ ᱫᱚ?
ᱦᱮᱸᱻ, ᱵᱚᱞᱚ ᱫᱚ, ᱵᱚᱞᱚ ᱜᱮ, ᱟᱫᱚ ᱚᱱᱮ ᱱᱤᱛᱚᱜ ᱴᱟᱭᱤᱢ ᱞᱤᱧ ᱯᱷᱳᱱᱟ, ᱥᱮ? ᱢᱤᱴᱤᱝ ᱞᱤᱧ ᱮᱴᱮᱸᱰ, ᱦᱮᱸ ᱥᱮ ᱵᱟᱝ, ᱟᱨ ᱥᱮᱛᱟᱜ ᱵᱮᱨ ᱢᱟᱥᱮ ᱠᱟᱹᱢᱤ ᱨᱮ ᱵᱮᱥᱛᱚ
ᱦᱳᱭ ᱾ ᱦᱮᱸᱻ ᱟᱫᱚ, ᱟᱹᱞᱤᱧ ᱦᱚᱸ ᱚᱱᱠᱟ, ᱯᱷᱤᱨᱤᱞᱤᱧ ᱛᱟᱦᱮᱱ ᱠᱷᱟᱱ ᱫᱚ ᱦᱟᱸᱜ, ᱟᱹᱞᱤᱧ ᱫᱚᱦᱟᱸᱜ ᱢᱤᱴᱤᱱ ᱠᱚᱫᱚ, ᱟᱸᱡᱚᱢ ᱫᱚᱞᱤᱧ ᱟᱸᱡᱚᱢ ᱜᱮᱭᱟ ᱦᱟᱸᱜ, ᱢᱮᱱᱠᱷᱟᱱ, ᱟᱫᱚ, ᱚᱱᱟ ᱜᱮ ᱚᱥᱩᱵᱤᱫᱟ ᱾ ᱞᱟᱹᱭ ᱵᱟᱲᱟ, ᱦᱩᱭᱩᱜ ᱜᱮᱭᱟ ᱛᱷᱚᱲᱟ, ᱛᱮᱦᱮᱧ ᱜᱚᱝᱠᱮ, ᱢᱤᱫᱴᱟᱝ ᱞᱤᱧ, ᱯᱷᱳᱱ ᱞᱮᱫᱮ ᱛᱷᱮᱱᱟ ᱡᱟᱦᱟᱸᱭ ᱩᱱᱤ, ᱟᱵᱚᱭ ᱨᱚᱲ ᱛᱟᱵᱚᱱ ᱜᱮᱫᱚᱭ ᱢᱤᱴᱤᱱ ᱨᱮ, ᱟᱫᱚ ᱩᱱᱤᱧ ᱠᱩᱞᱤ ᱵᱟᱲᱟ ᱠᱮᱫᱮᱭᱟ, ᱡᱮ, ᱱᱚᱜᱼᱚᱭ ᱯᱮᱢᱮᱱᱴ ᱚᱯᱥᱮᱱ ᱨᱮ, ᱡᱟᱦᱟᱸ ᱮᱠᱟᱣᱩᱱᱴ ᱮᱰ, ᱚᱱᱟ ᱵᱟᱝ ᱮᱰᱚᱜ, ᱠᱟᱱ ᱛᱟᱹᱞᱤᱧᱟ ᱟᱹᱞᱤᱧᱟᱜ ᱫᱚ ᱾
ᱵᱚᱱᱫᱚ ᱦᱟᱛᱟᱲ ᱟᱠᱟᱫ ᱛᱟᱹᱞᱤᱧᱟ, ᱟᱫᱚ, ᱢᱮᱱ, ᱚᱱᱟ ᱜᱮ ᱞᱤᱧ ᱠᱩᱞᱤᱭᱮ ᱠᱟᱱ ᱛᱟᱦᱮᱱᱟ, ᱡᱮ, ᱪᱮᱫ ᱮᱢᱚᱱ ᱪᱤᱠᱟᱣ ᱟᱠᱟᱱᱟ, ᱡᱮ, ᱵᱟᱝ ᱮᱰᱚᱜ ᱠᱟᱱᱟ ᱾ ᱟᱫᱚᱭ ᱢᱮᱱ ᱮᱫᱟ ᱦᱟᱸᱜ ᱯᱮᱢᱮᱱᱴ ᱡᱮ ᱫᱤᱱ ᱠᱚ, ᱦᱩᱭᱳᱜ ᱛᱟᱵᱤᱱᱟ ᱾ ᱚᱱᱟ ᱞᱟᱦᱟ ᱫᱤᱱ ᱠᱚ, ᱤᱭᱟᱹᱭ ᱛᱟᱵᱤᱱᱟ ᱾ ᱚᱱᱟ ᱫᱚ ᱮᱰ ᱜᱟᱱᱚᱜ ᱛᱟᱵᱮᱱᱟ ᱦᱟᱸᱜ ᱳᱭ ᱟᱫᱚ ᱛᱤᱥ ᱠᱚᱛᱮ ᱦᱟᱸᱜ ᱯᱮᱢᱮᱱᱴ ᱠᱚ ᱧᱟᱢ ᱵᱟᱲᱟ ᱠᱮᱜᱼᱟ ᱧᱟᱢ ᱢᱟᱠᱚ ᱞᱟᱹᱭᱮᱫ ᱠᱟᱱ ᱛᱷᱚᱲᱟ ᱦᱚᱲ ᱢᱟ
ᱦᱩᱸ
ᱟᱵᱮᱱ ᱫᱚ ᱵᱮᱱ ᱧᱟᱢ
ᱦᱮᱸ ᱧᱟᱢ ᱫᱚᱠᱚ ᱧᱟᱢ ᱦᱮᱸ ᱟᱹᱞᱤᱧ ᱦᱚᱞᱤᱧ ᱧᱟᱢ ᱟᱠᱟᱫ ᱜᱮᱭᱟ
ᱟᱹᱰᱤ ᱞᱟᱦᱟ ᱠᱷᱚᱡ ᱵᱮᱱ ᱠᱚᱨᱟᱣᱮᱫᱼᱟ᱾ ᱟᱵᱤᱱ ᱫᱚ ᱥᱮ
ᱦᱮᱸ ᱟᱹᱞᱤᱧ ᱫᱚ ᱟᱹᱞᱤᱧ ᱞᱟᱦᱟ ᱠᱷᱚᱡ ᱜᱮᱞᱤᱧ ᱠᱚᱨᱟᱣᱮᱜᱼᱟ᱾
ᱦᱩᱸ ᱦᱩᱸ ᱟᱹᱞᱤᱧ ᱦᱚᱸ ᱟᱹᱰᱤ ᱞᱟᱦᱟ ᱠᱷᱚᱱ ᱫᱚ ᱵᱟᱝ ᱦᱟᱸᱜ ᱢᱮᱱᱠᱷᱟᱱ ᱫᱚ ᱠᱚᱨᱟᱣ ᱫᱚᱞᱤᱧ ᱠᱚᱨᱟᱣᱮᱫ ᱜᱮᱭᱟ ᱱᱚᱜᱼᱚᱭ
ᱦᱩᱸ
ᱟᱫᱚ ᱜᱚᱝᱠᱮ ᱦᱟᱸᱜ ᱟᱹᱞᱤᱧ ᱞᱤᱧ ᱞᱟᱹᱭᱮᱫᱼᱟ ᱦᱟᱸᱜ ᱛᱟᱞᱦᱮ ᱟᱵᱮᱱᱟᱜ ᱠᱚᱞ ᱵᱟᱲᱟ ᱠᱟᱛᱮᱫ ᱟᱹᱞᱤᱧ ᱞᱤᱧ ᱠᱚᱞ ᱟᱵᱮᱱᱟ ᱦᱟᱸᱜ ᱛᱟᱞᱦᱮ ᱢᱤᱫᱴᱮᱱ ᱜᱟᱱ ᱪᱮᱫ ᱠᱟᱜ ᱦᱟᱸᱜ ᱞᱟᱹᱭ ᱠᱷᱟᱡ ᱵᱮᱱ
ᱦᱮᱸ ᱪᱮᱫᱟᱜ ᱵᱟᱸᱜᱟ ᱚᱵᱚᱥᱟᱹᱭ ᱚᱵᱚᱥᱟᱹᱭ
ᱦᱳᱭ ᱦᱳᱭ ᱦᱮᱸ ᱟᱹᱞᱤᱧᱟᱜ ᱦᱚᱸ ᱴᱟᱥᱠ ᱠᱚ ᱵᱟᱹᱠᱤ ᱦᱮᱱᱟᱜ ᱟᱠᱟᱫ ᱛᱟᱹᱞᱤᱧ ᱜᱮᱭᱟ ᱢᱮᱱᱠᱷᱟᱱ ᱟᱫᱚ ᱱᱚᱜᱼᱚᱭ ᱱᱚᱝᱠᱟ ᱠᱮᱫᱚᱜ
ᱴᱟᱝ ᱛᱟᱦᱮᱱ ᱠᱷᱟᱱ ᱫᱚ ᱮᱱᱠᱷᱟᱱ ᱴᱟᱥᱠ ᱨᱮᱱᱟᱜ ᱫᱚ ᱠᱳᱱᱳ ᱤᱭᱟᱹ ᱵᱟᱝ ᱠᱟᱱᱟ ᱡᱮ ᱟᱢ ᱫᱚ ᱯᱩᱨᱟᱹᱣ ᱜᱮ ᱦᱩᱭᱩᱜ ᱛᱟᱢᱟ ᱦᱮᱸ
ᱦᱮᱸ ᱦᱮᱸ ᱦᱮᱸ
ᱴᱟᱝ ᱫᱚ ᱩᱱᱟᱹᱜ ᱤᱱᱯᱳᱴᱮᱱ ᱵᱟᱝ ᱠᱟᱱᱟ ᱡᱮ ᱟᱢ ᱫᱚ ᱯᱩᱨᱟᱹ ᱜᱮ ᱦᱩᱭᱩᱜ ᱛᱟᱢᱟ ᱚᱱᱟ ᱱᱤᱭᱟᱹ ᱴᱟᱥᱠ ᱠᱚ ᱮᱢ ᱟᱠᱟᱱᱟ ᱮᱠᱥᱚ ᱟᱥᱤ ᱢᱤᱱᱤᱴ ᱴᱳᱴᱟᱞ ᱟᱢᱮᱢ ᱨᱚᱲ ᱫᱟᱲᱮᱭᱟᱜᱼᱟ᱾ ᱦᱮᱸ ᱥᱮ ᱵᱟᱝ ᱞᱤᱢᱤᱴ ᱠᱟᱱᱟ ᱛᱚ ᱚᱱᱟ ᱡᱩᱫᱤᱢ ᱯᱩᱨᱟᱹᱣ ᱠᱮᱜᱼᱟ᱾ ᱛᱚ ᱟᱢ ᱫᱚ ᱟᱫᱚ ᱪᱮᱫ ᱜᱮ ᱵᱟᱢ ᱠᱚᱨᱟᱣ ᱦᱩᱸ
ᱢᱤᱱᱤᱴ ᱫᱚ ᱦᱟᱸᱜ ᱟᱹᱞᱤᱧᱟᱜ ᱫᱚ ᱟᱹᱣᱨᱤᱭᱟᱜ ᱛᱟᱹᱞᱤᱧᱟ ᱠᱚᱱᱦᱚ ᱚᱥᱮᱫ ᱵᱟᱝ ᱫᱚ
ᱦᱩᱸ
ᱵᱟᱝ ᱵᱩᱡᱩᱜ ᱠᱟᱱᱟ ᱥᱮ ᱪᱮᱠᱟ ᱛᱮᱢ ᱪᱮᱠᱟ ᱛᱮᱢ ᱵᱩᱡᱷᱟᱹᱣᱟ ᱚᱸᱰᱮ ᱵᱟᱠᱚ ᱞᱟᱹᱭᱟᱢ ᱠᱷᱟᱱ ᱫᱚ ᱮᱠᱥᱚ ᱟᱥᱤ ᱢᱤᱱᱤᱴ
ᱟᱫᱚ ᱦᱟᱸᱜ ᱚᱱᱟ ᱫᱚ ᱦᱟᱸᱜ ᱦᱳᱭᱛᱚ ᱠᱤᱪᱷᱩ ᱱᱳᱴᱤᱥ ᱨᱮᱠᱚ ᱮᱢᱟᱢᱟ ᱤᱧᱦᱚᱸ ᱵᱟᱹᱧ
ᱦᱮᱸ ᱟᱫᱚ ᱟᱹᱞᱤᱧ ᱞᱤᱧ ᱧᱮᱞ ᱠᱮᱜᱼᱟ ᱱᱚᱣᱟ ᱨᱮᱱᱟᱜ ᱡᱮ ᱮᱠᱥᱚ ᱟᱥᱤ ᱢᱤᱱᱤᱴ ᱯᱩᱨᱟᱹᱣ ᱞᱮᱱᱠᱷᱟᱱ ᱫᱚ ᱦᱟᱸᱜ ᱡᱟᱦᱟᱸᱭᱟᱜ ᱯᱩᱨᱟᱹᱜ ᱠᱟᱱᱟ ᱩᱱᱠᱩ ᱴᱷᱮᱱ ᱫᱚ ᱠᱚᱞ ᱫᱚ ᱟᱫᱚ ᱵᱟᱝ ᱵᱚᱞᱚᱱ ᱠᱟᱱᱟ ᱦᱟᱸᱜ
ᱦᱮᱸ
ᱟᱫᱚ ᱱᱤᱛᱚᱜ ᱫᱚ ᱦᱟᱸᱜ ᱚᱱᱟᱜᱮ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱡᱮ ᱮᱠᱷᱚᱱ ᱡᱮ ᱱᱚᱜᱼᱚᱭ ᱜᱮᱫᱚᱜ ᱠᱟᱱᱡᱮ ᱢᱟᱪᱷ ᱠᱟᱱᱮ ᱛᱟᱞᱟ ᱨᱮ ᱟᱫᱚ ᱪᱮᱠᱟ ᱞᱤᱧ ᱯᱩᱨᱟᱹᱣᱟ ᱛᱟᱞᱦᱮ ᱴᱟᱥᱠ ᱠᱚᱫᱚ
ᱢᱟ ᱜᱮᱫ ᱢᱟ ᱜᱮᱫᱚᱜ ᱠᱟᱱ ᱜᱮ ᱚᱱᱟ ᱢᱟᱱᱮ ᱟᱫᱚ ᱚᱱᱮ ᱚᱱᱟᱜᱮ ᱧᱮᱞ ᱦᱩᱭᱩᱜᱼᱟ᱾ ᱡᱟᱦᱟᱸᱭ ᱵᱟᱰᱟᱭ ᱦᱚᱲ ᱩᱱᱤ ᱴᱷᱮᱡ ᱛᱷᱚᱲᱟ ᱤᱭᱟᱹ ᱦᱩᱭᱩᱜᱼᱟ ᱦᱮᱸ ᱥᱮ ᱵᱟᱝ
ᱦᱳᱭ ᱦᱳᱭ ᱛᱟᱞᱦᱮ ᱟᱹᱞᱤᱧ ᱞᱤᱧ ᱠᱚᱞ ᱨᱩᱣᱟᱹᱲ ᱟᱵᱮᱱ ᱠᱟᱱᱟ ᱦᱟᱸᱜ ᱟᱞᱟᱝ ᱢᱟ ᱱᱤᱛᱚᱜ ᱢᱟ ᱦᱩᱭᱮᱱ ᱛᱟᱞᱟᱝᱼᱟ ᱦᱟᱸᱜ ᱢᱟ ᱦᱚᱭᱥᱮ ᱦᱚᱭ ᱦᱚᱭ ᱮᱯᱥ ᱨᱮᱜᱮ ᱛᱟᱦᱮᱱ ᱵᱮᱱ ᱦᱟᱸᱜ ᱢᱟᱦᱟᱸᱜ
ᱦᱮᱸ ᱢᱟ ᱛᱚᱵᱮ
ᱦᱳᱭ